ᱟᱡᱚᱢ ᱫᱟᱵᱮᱱ
ᱦᱮᱸ ᱟᱸᱡᱚᱢ ᱧᱟᱢ ᱫᱟᱞᱤᱧ ᱟᱵᱮᱱ ᱵᱮᱱ ᱟᱸᱡᱚᱢ ᱧᱟᱢ ᱮᱫᱟ
ᱦᱮᱸ ᱟᱸᱡᱚᱢ ᱧᱟᱢ ᱫᱟᱞᱤᱧ ᱫᱤ ᱾
ᱟᱪᱪᱷᱟ
ᱦᱮᱸ ᱫᱤᱭᱮ ᱱᱟᱯᱟᱭ ᱜᱮᱭᱟᱵᱤᱱ
ᱦᱮᱸ ᱱᱟᱯᱟᱭ ᱜᱮᱭᱟᱞᱤᱧ ᱟᱵᱮᱱ ᱵᱤᱱ ᱱᱟᱯᱟᱭ ᱜᱮᱭᱟ
ᱦᱮᱸ ᱟᱹᱞᱤᱧ ᱦᱚᱸᱞᱤᱧ ᱱᱟᱯᱟᱭ ᱵᱟᱲᱟ ᱜᱮᱭᱟ
ᱪ
ᱦᱮᱸ ᱚᱲᱟᱜ ᱠᱚᱨᱮ ᱪᱮᱫ ᱞᱮᱠᱟ ᱛᱟᱦᱞᱮ ᱵᱮᱥ ᱵᱟᱲᱟ ᱜᱮᱭ
ᱦᱮᱸ ᱚᱲᱟᱜ ᱠᱚᱨᱮ ᱥᱟᱱᱟᱢ ᱠᱚ ᱢᱚᱸᱡᱽ ᱵᱟᱲᱟ ᱜᱮ ᱢᱮᱱᱟᱜ ᱞᱮᱭᱟ ᱟᱨ ᱟᱯᱮ ᱫᱚ
ᱟᱞᱮ ᱦᱚᱸᱞᱮ ᱵᱮᱥ ᱵᱟᱲᱟ ᱜᱮᱭᱟ ᱟᱭᱳᱼᱵᱟ ᱵᱚᱭᱦᱟ ᱢᱤᱥᱤ ᱥᱟᱱᱟᱢ ᱠᱚᱜᱮ ᱱᱤᱛᱳᱜ ᱫᱚ ᱱᱟᱯᱟᱭ ᱱᱟᱯᱟᱭ ᱵᱟᱟᱨᱟᱜ ᱜᱮ ᱢᱮᱱᱟᱜ ᱠᱚᱣᱟ ᱟᱫᱚ ᱨᱚᱦᱚᱭ ᱠᱚᱫᱚ ᱛᱤᱱᱟᱹᱜ ᱡᱷᱟᱹᱞ ᱨᱮᱛᱟ ᱯᱮ
ᱨᱚᱦᱚᱭ ᱠᱚᱫᱚ ᱟᱹᱣᱨᱤ ᱞᱮ ᱮᱛᱚᱦᱚᱵᱟ ᱮᱛᱚᱦᱚᱵ ᱢᱟ ᱢᱟᱱᱮ ᱚᱱᱠᱟ ᱞᱮᱠᱟ ᱫᱟᱜ ᱢᱟ ᱵᱟᱭ ᱡᱟᱲᱤᱭᱟ ᱟᱠᱟᱫᱟ ᱟᱞᱮ ᱱᱚᱛᱮ ᱟᱫᱚ ᱟᱹᱣᱨᱤᱞ ᱞᱮ ᱮᱛᱚᱦᱚᱵᱟ ᱟᱨ ᱟᱯᱮ ᱫᱚ
ᱟᱞᱮᱦᱚ ᱱᱚᱛᱮ ᱫᱚ ᱟᱣᱨᱤ ᱞᱮ ᱨᱚᱦᱚᱭ ᱮᱛᱚᱦᱚᱵᱟ ᱠᱱᱤᱛᱩ ᱥᱮᱨᱢᱟ ᱛᱤᱥ ᱥᱮ ᱡᱟᱹᱨᱤ ᱟᱞᱮ ᱠᱟᱱᱟᱭ ᱟᱫᱚ ᱮᱢᱱᱤ ᱛᱮᱜᱮ ᱛᱚᱞᱟ ᱢᱚᱞᱟ ᱫᱚᱞᱮ ᱜᱤᱰᱤ ᱟᱠᱟᱫᱟ ᱦᱮᱸᱥᱮ ᱟᱫᱚ ᱱᱤᱛ ᱥᱮ ᱥᱮᱨᱢᱟ ᱡᱟᱹᱨᱤ ᱫᱟᱜ ᱨᱚᱦᱚᱭᱱᱟ ᱱᱚᱣᱟ ᱛᱚᱞᱟ ᱛᱚᱠᱷᱚᱱ ᱵᱟᱝ ᱦᱟᱨᱟ ᱞᱮᱱᱠᱷᱟᱱ
ᱦᱮᱸ ᱦᱮᱸ ᱦᱮᱸ ᱟᱫᱚ ᱨᱚᱦᱚᱭ ᱞᱮᱠᱟ ᱢᱟᱱᱮ ᱠᱷᱮᱛ ᱠᱚᱨᱮ ᱫᱟᱜ ᱛᱚᱸᱵᱟ ᱟᱠᱟᱱᱟ ᱟᱯᱮ ᱚᱱᱛᱮ ᱫᱚ
ᱦᱮᱸ ᱢᱤᱫ ᱵᱟᱨ ᱛᱚᱸᱵᱟ ᱟᱠᱟᱱᱟ ᱡᱟᱦᱟᱸ ᱫᱚ ᱵᱟᱹᱭᱦᱟᱹᱲ ᱯᱩᱨᱟᱹ ᱡᱟᱦᱟᱸ ᱵᱟᱹᱭᱦᱟᱹᱲ ᱠᱚ ᱞᱟᱹᱭ ᱫᱚ ᱚᱱᱛᱮ ᱨᱮᱫᱚ ᱢᱤᱫ ᱵᱟᱨ ᱛᱚᱸᱵᱟ ᱟᱠᱟᱱᱟ ᱟᱨᱠᱤ, ᱟᱫᱚ ᱟᱫᱚ ᱟᱯᱮ ᱚᱱᱛᱮ ᱫᱚ ᱥᱟᱵ ᱠᱟᱜ ᱢᱮ ᱥᱮᱨᱢᱟ ᱡᱟᱹᱲᱤ ᱛᱟᱸᱜᱤ ᱛᱟᱨᱟᱜ ᱨᱮᱜᱮ ᱦᱮᱱᱟᱜ ᱯᱮᱭᱟ ᱥᱮ ᱟᱵᱟᱨ ᱞᱟᱛᱟᱨ ᱠᱷᱚᱱ ᱫᱟᱜ ᱨᱟᱠᱟᱵ ᱠᱟᱛᱮᱱᱟᱜ ᱚᱱᱠᱟᱱᱟᱜ ᱞᱟᱹᱠᱛᱤ ᱦᱮᱱᱟᱜ ᱛᱟᱯᱮᱭᱟ ᱟᱯᱮᱭᱟᱜ
ᱵᱟᱝ ᱵᱟᱝ ᱚᱱᱠᱟ ᱞᱮᱠᱟᱱᱟᱜ ᱢᱟ ᱵᱮᱵᱚᱥᱛᱷᱟ ᱢᱟ ᱵᱟᱹᱱᱩᱜ ᱟᱱᱜᱮ ᱟᱞᱮ ᱦᱚᱸ ᱥᱮᱨᱢᱟ ᱡᱟᱲᱤ ᱜᱮ ᱟᱸᱥ ᱠᱚᱭᱚᱜ ᱠᱟᱫᱟ ᱱᱟᱦᱟᱜ ᱛᱤᱥ ᱡᱟᱹᱥᱛᱤ ᱫᱷᱟᱨᱟ ᱫᱟᱜ ᱡᱟᱹᱲᱤᱭᱟᱭ ᱩᱱᱜᱮ ᱱᱟᱦᱟᱜ ᱞᱮ ᱮᱛᱚᱦᱚᱵ ᱫᱟᱲᱮᱭᱟᱜᱼᱟ
ᱚ ᱚ
ᱟᱞᱮ ᱢᱟᱛᱚ ᱛᱚᱞᱟ ᱠᱚᱢᱟ ᱦᱩᱭ ᱥᱟᱹᱛ ᱟᱠᱟᱱᱟ ᱟᱹᱰᱤ ᱦᱟᱱᱮ ᱢᱤᱫ ᱪᱟᱸᱫᱳ ᱵᱟᱨ ᱪᱟᱸᱫᱳ ᱜᱟᱱ ᱦᱩᱭᱩᱜ ᱠᱟᱱᱟ ᱠᱷᱩᱵ ᱵᱷᱚᱨᱟ ᱜᱮᱞᱮ ᱜᱤᱰᱤ ᱠᱟᱫ ᱟᱫᱚ ᱫᱟᱜ ᱡᱟᱹᱲᱤ ᱚᱵᱷᱟᱵ ᱛᱮ ᱵᱟᱞᱮ ᱮᱛᱚᱦᱚᱵ ᱫᱟᱲᱮ ᱟᱠᱟᱣᱫᱟ
ᱟᱫᱚ ᱥᱩᱫᱷᱩ ᱦᱳᱲᱳ ᱜᱮᱯᱮ ᱨᱚᱦᱚᱭᱟ ᱥᱮ ᱦᱩᱲᱩ ᱨᱚᱦᱚᱭ ᱥᱟᱶ ᱥᱟᱶᱛᱮ ᱟᱵᱟᱨ ᱡᱚᱢᱟᱜ ᱞᱟᱹᱜᱤᱫ ᱦᱚᱸ ᱡᱮᱢᱚᱱ ᱩᱛᱩ ᱠᱚᱯᱮ ᱨᱚᱦᱚᱭᱟ ᱟᱱᱟᱡ ᱠᱚ ᱚᱱᱟ ᱠᱚᱦᱚᱸᱯᱮ ᱨᱚᱦᱚᱭᱟ ᱥᱮ
ᱦᱳᱭ ᱥᱩᱫᱷᱩ ᱦᱩᱲᱳ ᱢᱟ ᱵᱟᱝᱞᱮ ᱨᱚᱦᱚᱭ ᱛᱟᱦᱮᱱ ᱜᱮ ᱢᱟᱱᱮ ᱦᱩᱲᱩ ᱫᱚ ᱡᱮᱢᱚᱱ ᱥᱮᱨᱢᱟ ᱫᱟᱜ ᱡᱟᱹᱲᱤ ᱟᱸᱥ ᱛᱮᱞᱮ ᱨᱚᱦᱚᱭᱟᱥᱮ ᱚᱱᱠᱟᱜ ᱜᱮ ᱟᱱᱟᱡᱽ ᱠᱚ ᱞᱟᱹᱜᱤᱫ ᱫᱚ ᱢᱟᱱᱮ ᱡᱟᱦᱟᱸ ᱠᱚᱥᱮ ᱚᱱᱮ ᱟᱱᱟᱡ ᱠᱚᱞᱮ ᱨᱚᱦᱚᱭ ᱜᱮᱭᱟᱥᱮ ᱚᱱᱛᱮ ᱫᱚ ᱚᱱᱠᱟ ᱜᱟᱰᱟ ᱢᱮᱱᱟᱜᱼᱟ ᱛᱚ ᱜᱟᱰᱟ ᱫᱟᱜ ᱛᱚ ᱦᱳᱭᱳᱜ ᱛᱟᱞᱮ ᱜᱮᱭᱟ ᱚᱱᱛᱮ ᱫᱚ ᱫᱟᱜ ᱨᱮᱱᱟᱜ ᱚᱵᱷᱟᱵ ᱵᱟᱝ ᱦᱳᱭᱳᱜ ᱛᱟᱞᱮᱭᱟ ᱥᱚᱵᱽᱡᱤ ᱵᱟᱲᱜᱮ ᱞᱟᱹᱜᱤᱫ ᱫᱚ
ᱚ ᱟᱞᱮᱭᱟᱜ ᱢᱟ ᱜᱟᱰᱟᱼᱢᱩᱰᱩ ᱠᱚᱦᱚᱸ ᱢᱮᱱᱟᱜ ᱛᱟᱞᱮᱭᱟ ᱜᱟᱰᱟᱼᱢᱩᱰᱩ ᱛᱮᱫᱚ ᱟᱫᱚ ᱡᱟᱦᱟᱸ ᱠᱷᱚᱱᱟᱜ ᱚᱱᱟ ᱜᱟᱰᱟ-ᱢᱩᱰᱩ ᱮᱛᱚᱦᱚᱵ ᱟᱠᱟᱱᱟ ᱚᱱᱛᱮ ᱨᱮᱜᱮ ᱡᱚᱛᱚ ᱫᱟᱜ ᱫᱚᱠᱚ ᱪᱟᱵᱟᱭᱟ ᱱᱚᱛᱮ ᱫᱚ ᱵᱟᱠᱚ ᱯᱟᱨᱚᱢ ᱦᱚᱪᱚᱣᱟ ᱟᱨᱠᱤ ᱡᱟᱦᱟᱸ ᱱᱤᱡ ᱠᱚ ᱵᱟᱹᱭᱦᱟᱹᱲ ᱱᱤᱡᱮᱥᱥᱚᱣᱟᱜ ᱢᱮᱱᱟᱜᱼᱟ ᱟᱨᱠᱤ
ᱦᱳᱭ ᱦᱳᱭ, ᱟᱫᱚ ᱚᱱᱠᱟ ᱥᱟᱢᱢᱟᱨᱥᱟᱞ ᱠᱚ ᱢᱤᱱᱤ ᱠᱚ ᱵᱟᱹᱱᱩᱜ ᱟᱱ ᱜᱮ ᱟᱯᱮ ᱚᱱᱛᱮ ᱫᱚ
ᱢᱮᱱᱟᱜ ᱫᱚ ᱢᱮᱱᱟᱜᱼᱟ ᱟᱫᱚ ᱱᱤᱛᱳᱜ ᱫᱚ ᱪᱮᱫ ᱞᱮᱠᱟ ᱠᱟᱱᱟ ᱡᱟᱦᱟᱸᱭ ᱥᱟᱵ ᱠᱟᱜ ᱢᱮ ᱥᱮᱨᱢᱟ ᱡᱟᱹᱲᱤ ᱛᱟᱸᱜᱤ ᱛᱟᱨᱟᱜ ᱨᱮ ᱢᱮᱱᱟᱜ ᱠᱚᱣᱟ ᱡᱚᱠᱷᱚᱱ ᱠᱚ ᱧᱮᱞᱟ ᱥᱮᱨᱢᱟ ᱡᱟᱲᱤ ᱫᱚ ᱟᱹᱰᱤ ᱫᱮᱨᱤᱭᱮᱫᱟᱭ ᱥᱮ ᱫᱮ ᱛᱟᱭᱱᱚᱢᱚᱜ ᱠᱟᱱᱟᱭ ᱥᱮ ᱵᱟᱭ ᱮᱛᱚᱦᱚᱵ ᱮᱫᱟ ᱩᱱ ᱡᱚᱠᱷᱚᱱ ᱟᱫᱚ ᱠᱚ ᱱᱚᱣᱟᱴᱟᱜ ᱵᱚᱱ ᱱᱚᱣᱟᱛᱮ ᱠᱟᱹᱢᱤ ᱵᱚᱱ ᱞᱟᱦᱟ ᱦᱟᱛᱟᱲ ᱨᱮᱜᱮ
ᱦᱳᱭ ᱦᱳᱭ ᱦᱳᱭ
ᱦᱮᱸ ᱥᱮ, ᱦᱩᱸ
ᱟᱨ ᱟᱯᱮ ᱚᱱᱛᱮ ᱫᱚ ᱟᱱᱟᱡ ᱠᱚ ᱥᱚᱵᱽᱡᱤ ᱠᱚᱫᱚ ᱵᱟᱝᱯᱮ ᱪᱟᱥ ᱜᱮᱭᱟ
ᱟᱞᱮ ᱱᱚᱛᱮ ᱦᱚ ᱟᱱᱟᱡ ᱯᱟᱹᱛᱤ ᱠᱚᱫᱚᱞᱮ ᱨᱚᱦᱚᱭ ᱜᱮᱭᱟ ᱡᱚᱢ ᱫᱚ ᱦᱩᱭᱩᱜ ᱜᱮᱭᱟ ᱡᱮᱢᱚᱱ ᱜᱷᱩᱴᱩ ᱠᱚᱨᱮᱫ ᱫᱚ ᱵᱤᱞᱟᱹᱛᱤ ᱠᱚᱸᱰᱷᱟ ᱠᱚ ᱱᱤᱛᱚᱜ ᱟᱨᱠᱤ ᱡᱟᱦᱟᱸ ᱥᱤᱡᱤᱱ ᱪᱟᱞᱟᱜ ᱠᱟᱱᱟ ᱟᱨᱠᱤ ᱚᱱᱟ ᱠᱚ ᱡᱮᱢᱚᱱ ᱟᱲᱟᱜ ᱦᱮᱸᱥᱮ ᱟᱯᱮ ᱚᱱᱛᱮ ᱫᱚᱯᱮ ᱨᱚᱦᱚᱭ ᱜᱮᱭᱟ ᱥᱮ
ᱦᱳᱭ ᱟᱞᱮ ᱱᱚᱛᱮ ᱦᱚᱸ ᱟᱨ ᱟᱞᱮ ᱱᱚᱛᱮ ᱢᱟᱱᱮ ᱠᱩᱫᱽᱨᱤ ᱠᱚ ᱯᱚᱴᱚᱞ ᱠᱚ ᱱᱟᱥᱮᱱᱟᱜ ᱡᱟᱹᱥᱛᱤ ᱫᱷᱟᱨᱟ ᱠᱚ ᱨᱚᱦᱚᱭ ᱛᱟᱦᱮᱱ ᱜᱮᱭᱟ ᱟᱨ ᱚᱱᱟ ᱢᱟ‌ ᱱᱚ- ᱡᱟᱹᱯᱩᱫ ᱨᱮ ᱦᱚᱸ ᱦᱩᱭᱩᱜ ᱠᱟᱱ ᱜᱮᱥᱮ ᱛᱚ ᱠᱩᱸᱫᱽᱨᱤ ᱨᱮᱫᱚ ᱱᱟᱥᱮᱱᱟᱜ ᱚᱱᱮ ᱛᱤᱡᱩ ᱠᱚᱠᱚ ᱞᱟᱜᱟᱣ ᱜᱚᱫᱚᱜ ᱨᱮᱦᱚᱸ
ᱢᱟᱱᱮ ᱡᱟᱦᱟᱸ ᱠᱩᱫᱽᱨᱤ ᱥᱮ ᱯᱚᱴᱚᱞ ᱠᱚᱢ ᱨᱚᱦᱚᱭᱟ ᱚᱱᱟ ᱠᱚᱫᱚ ᱡᱷᱚᱛᱚ ᱡᱤᱱᱤᱥ ᱜᱮᱛᱚ ᱟᱨᱚᱛ ᱨᱮᱯᱮ ᱤᱫᱤᱭᱟ ᱢᱚᱱᱮ ᱦᱚᱪᱪᱷᱮ
ᱵᱟᱝ ᱟᱲᱚᱛ ᱫᱚ ᱟᱞᱮ ᱱᱚᱛᱮ ᱫᱚ ᱵᱟᱹᱱᱩᱜᱼᱟ ᱟᱫᱚ ᱚᱱᱮ ᱥᱟᱺᱜᱤᱧ ᱵᱟᱡᱟᱨ ᱢᱮᱱᱟᱜᱼᱟ ᱟᱫᱚ ᱥᱮᱛᱟᱜ ᱨᱮ ᱚᱸᱰᱮ ᱤᱫᱤ ᱛᱟᱦᱮᱱᱟᱠᱚ ᱥᱟᱱᱟᱢ ᱦᱚᱲ- ᱟᱲᱚᱛ ᱠᱷᱚᱱ ᱢᱟ ᱱᱟᱥᱮᱱᱟᱜ ᱞᱮ ᱥᱩᱵᱤᱫᱟ ᱧᱚᱜ ᱠᱚᱜᱼᱟ ᱥᱮ ᱟᱫᱚ ᱟᱲᱚᱛ ᱵᱟᱝ ᱠᱷᱟᱹᱛᱤᱨᱟᱜ- ᱛᱮ ᱪᱷᱚᱴᱟ ᱥᱟᱲᱮ ᱪᱷᱚᱴᱟ ᱵᱷᱤᱛᱤᱨ ᱛᱮ ᱵᱟᱡᱟᱨ ᱤᱫᱤ ᱦᱚᱴᱚ ᱠᱟᱜ ᱦᱩᱭᱩᱜᱼᱟ᱾
ᱚ ᱛᱟᱦᱚᱞᱮ ᱵᱤᱨ ᱵᱩᱨᱩ ᱫᱚ ᱛᱤᱱᱟᱹᱜ ᱡᱷᱟᱹᱞ ᱨᱮ ᱦᱮᱱᱟᱜ ᱛᱟᱯᱮ ᱟᱯᱮᱭᱟᱜ ᱚᱱᱛᱮ ᱫᱚ?
ᱵᱤᱨ ᱵᱩᱨᱩ ᱫᱚ ᱟᱞᱮ ᱠᱷᱚᱱ ᱫᱚ ᱱᱟᱥᱮᱱᱟᱜ ᱫᱚ ᱢᱟ ᱥᱟᱦᱟᱜᱮ ᱢᱟᱱᱮ ᱰᱷᱮᱨ ᱜᱮ ᱥᱟᱦᱟ ‌ᱜᱮᱭᱟ᱾
ᱛᱟᱣ ᱢᱟᱱᱮ ᱛᱤᱱᱟᱹᱜ ᱮᱭᱟᱭ ᱠᱤᱢᱤ ᱥᱮ ᱜᱮᱞ ᱠᱤᱢᱤ ᱥᱮ ᱵᱟᱨ ᱥᱟᱭ ᱠᱤᱢᱤ ᱠᱷᱚᱴᱟᱜ?
ᱵᱟᱝ ᱵᱟᱝ ᱩᱱᱟᱹᱜ ᱡᱷᱟᱹᱞ ᱢᱟ ᱵᱟᱝ ᱦᱩᱭᱩᱜ ᱜᱮ ᱢᱟᱱᱮ ᱛᱟᱹᱣ ᱫᱚᱢᱮ ᱥᱩᱨ ᱥᱩᱯᱩᱨ ᱢᱟ ᱵᱟᱹᱱᱩᱜ ᱜᱮ ᱳᱭ ᱛᱤᱱ ᱾ ᱯᱮ ᱠᱤᱢᱤ ᱠᱚᱜᱼᱟ
ᱚ ᱛᱤᱱ ᱛᱤᱱ ᱪᱟᱨ ᱠᱤᱞᱳᱢᱤᱴᱟᱨ ᱥᱮ ᱪᱮᱫ ᱛᱟᱦᱞᱮ ᱵᱮᱥᱤ ᱡᱷᱟᱹᱞ ᱫᱚ ᱛᱚ ᱵᱟᱝ ᱠᱟᱱ ᱛᱟᱯᱮᱭᱟ ᱥᱮ ᱾
ᱦᱳᱭ ᱚᱱᱟ ᱦᱚᱸ ᱟᱫᱚ ᱡᱟᱹᱥ ᱛᱤ ᱫᱷᱟᱨᱟ ᱢᱟᱱᱮ ᱵᱤᱨ ᱫᱚ ᱞᱮ ᱵᱟᱝ ᱜᱟᱱᱚᱜᱼᱟ, ᱱᱟᱥᱮ ᱱᱟᱥᱮ ᱜᱮ ᱢᱮᱱᱟᱜᱼᱟ ᱟᱨᱠᱤ ᱾
ᱚ ᱚ ᱦᱮᱸ ᱾
ᱦᱳᱭ, ᱟᱨ ᱟᱯᱮ ᱵᱤᱨ ᱵᱩᱨᱩ ᱠᱚ ᱛᱟ
ᱟᱞᱮ ᱫᱚ ᱵᱤᱨ ᱵᱩᱨᱩ ᱫᱚ ᱥᱩᱨ ᱨᱮᱜᱮ ᱢᱮᱱᱟᱜ ᱛᱟᱞᱮᱭᱟ ᱢᱟᱱᱮ ᱵᱤᱨ ᱢᱮᱱᱟᱜ ᱛᱟᱞᱮᱭᱟ ᱢᱮᱱᱠᱷᱟᱱ ᱵᱩᱨᱩ ᱫᱚ ᱵᱟᱹᱱᱩᱜ ᱛᱟᱞᱮᱭᱟ ᱾ ᱦᱮᱸᱥᱮ ᱵᱤᱨ ᱢᱮᱱᱟᱜ ᱛᱟᱞᱮᱭᱟ ᱢᱮᱱᱠᱷᱟᱱ ᱵᱩᱨᱩ ᱫᱚ ᱟᱞᱮ ᱫᱚ ᱥᱳᱨ ᱠᱚᱨᱮ ᱫᱚ ᱠᱟᱹᱴᱤᱡ ᱦᱚᱸ ᱵᱟᱹᱱᱩᱜ ᱛᱟᱞᱮᱭᱟ ᱟᱞᱮ ᱫᱚ ᱵᱤᱨ ᱜᱮ ᱛᱟᱞᱮ ᱡᱚᱛᱚ ᱠᱤᱪᱷᱩ ᱜᱮ ᱢᱟᱱᱮ ᱾ ᱵᱤᱨ ᱨᱮᱫᱚ ᱦᱩᱭᱩᱜ ᱠᱟᱱᱟ ᱟᱫᱷᱟ ᱠᱤᱞᱳᱢᱤᱴᱟᱨ ᱥᱟᱹᱜᱤᱧ ᱨᱮ ᱢᱮᱱᱟᱜ ᱛᱟᱞᱮᱭᱟ ᱟᱨᱠᱤ ᱾
ᱦᱳᱭ ᱦᱳᱭ ᱚᱱᱮ ᱥᱩᱨ ᱜᱮᱭᱟ ᱾
ᱥᱩᱨ ᱜᱮ ᱞᱮᱭ ᱜᱟᱱᱚᱜᱼᱟ ᱾
ᱦᱮᱸ ᱦᱮᱸ ᱾
ᱡᱮᱢᱚᱱ ᱵᱤᱨ ᱠᱷᱚᱱ ᱦᱚᱛᱚ ᱱᱤᱛᱚᱜ ᱫᱚ ᱟᱹᱰᱤ ᱠᱤᱪᱷᱩ ᱡᱤᱱᱤᱥ ᱟᱞᱮ ᱫᱚᱞᱮ ᱧᱟᱢᱟ, ᱡᱮᱢᱚᱱ ᱳᱛ ᱠᱚ ᱯᱩᱴᱠᱟᱹ ᱠᱚ ᱾ ᱛᱟᱯᱚᱨᱮ ᱵᱤᱨ ᱠᱚᱱ ᱱᱤᱛᱚᱜ ᱡᱮᱢᱚᱱ ᱠᱤᱛᱟᱹ ᱠᱷᱤᱡᱩᱨ ᱵᱮᱞᱮ ᱠᱚᱦᱚᱸᱞᱮ ᱧᱟᱢ ᱜᱮᱭᱟ ᱛᱟᱯᱨᱮ ᱱᱤᱛᱚᱜ ᱡᱮᱢᱚᱱ ᱥᱚ ᱥᱮ ᱠᱳᱫ ᱡᱟᱦᱟᱸ ᱠᱚ ᱞᱟᱹᱭᱟ ᱚᱱᱟ ᱦᱚᱸ ᱱᱤᱛᱚᱜ ᱫᱚ ᱧᱟᱢᱚᱜ ᱠᱟᱱᱟ ᱾
ᱦᱳᱭ, ᱟᱨ ᱱᱤᱛᱚᱜ ᱫᱚ ᱳ ᱯᱩᱴᱠᱟᱹ ᱨᱮᱱᱟᱜ ᱜᱮᱥᱮ ᱟᱢᱫᱟᱱᱤ ᱢᱟ ᱵᱮᱥᱤ ᱱᱤᱛᱚᱜ ᱫᱚ ᱵᱤᱨ ᱨᱮᱫᱚ, ᱦᱳᱭ ᱾ ᱟᱫᱚ ᱥᱩᱫᱩ ᱳᱫ ᱯᱩᱴᱠᱟᱹ ᱜᱮᱥᱮ ᱟᱫᱚ ᱦᱟᱹᱛᱤ ᱠᱚᱫᱚ ᱠᱚ ᱦᱤᱨᱤᱯᱮᱭᱟ ᱥᱮ ᱵᱟᱝ ᱛᱟᱞᱮ?
ᱟᱫᱚ ᱟᱞᱮᱭᱟᱜ ᱮᱢᱚᱱ ᱢᱤᱫᱴᱟᱝ ᱵᱤᱨ ᱠᱟᱱ ᱛᱟᱞᱮᱭᱟ ᱚᱸᱰᱮ ᱫᱚ ᱩᱱᱠᱩ ᱠᱚ ᱛᱟᱦᱮᱸ ᱞᱮᱱᱠᱷᱟᱱ ᱞᱟᱴᱟ ᱥᱮ ᱜᱟᱡᱟᱲ ᱦᱚᱸ ᱵᱟᱹᱱᱩᱜᱼᱟ ᱾
ᱚ ᱾
ᱦᱮᱸ ᱥᱮ ᱢᱟᱱᱮ ᱡᱩᱫᱤ ᱥᱟᱵ ᱠᱟᱜ ᱢᱮ ᱥᱮ ᱥᱮᱛᱟᱜ ᱟᱫᱮᱭᱟ ᱥᱮ ᱵᱟᱭ ᱪᱟᱞᱟᱣ ᱫᱟᱲᱮᱜ ᱠᱟᱱᱟᱭ ᱚᱱᱮ ᱚᱱᱠᱟᱱ ᱠᱷᱮᱛᱨᱮ ᱨᱮ ᱛᱟᱦᱮᱱᱟᱭ ᱾ ᱦᱩᱸ ᱥᱮ ᱾ ᱢᱮᱱᱠᱷᱟᱱ ᱡᱩᱫᱤ ᱧᱤᱫᱟᱹ ᱛᱟᱦᱮᱱ ᱨᱮᱫᱚ ᱚᱸᱰᱮ ᱫᱚ ᱚᱱᱟ ᱟᱞᱮᱭᱟᱜ ᱡᱟᱦᱟᱸ ᱵᱤᱨ ᱠᱟᱱ ᱛᱟᱞᱮ ᱚᱱᱠᱟ ᱫᱚ ᱵᱟᱭ ᱛᱟᱦᱮᱸ ᱫᱟᱲᱭᱟᱜᱼᱟ ᱟᱨᱠᱤ ᱧᱤᱫᱟᱹ ᱫᱚ ᱞᱮᱭᱟ ᱱᱚᱰᱮ ᱠᱷᱚᱱᱫᱚᱧ ᱥᱟᱦᱟᱜᱼᱟ ᱾ ᱟᱫᱚ ᱩᱱᱠᱩ ᱦᱚᱸᱛᱚ ᱠᱚ ᱵᱩᱡᱽ ᱟᱛᱚ ᱚᱠᱟᱨᱮ ᱛᱟᱦᱮᱸ ᱞᱮᱱᱠᱷᱟᱱ ᱜᱟᱱᱚᱜᱼᱟ ᱚᱠᱟᱨᱮ ᱵᱟᱝ ᱛᱟᱦᱮᱸ ᱞᱮᱱᱠᱷᱟᱱ ᱜᱟᱱᱚᱜᱼᱟ ᱾
ᱦᱳᱭ ᱦᱳᱭ ᱾
ᱦᱮᱸ ᱥᱮ ᱛᱟᱦᱚᱞᱮ ᱟᱹᱵᱤᱱ ᱫᱚ ᱩ ᱢᱟᱱᱮ ᱩᱫ ᱠᱚ ᱯᱩᱴᱠᱟᱹ ᱠᱚᱫᱚ ᱵᱤᱱ ᱡᱚᱢ ᱵᱟᱲᱟ ᱠᱟᱫ ᱠᱚᱣᱟ ᱥᱮ ᱵᱟᱝ?
ᱵᱟᱝ ᱚᱱᱠᱟ ᱞᱮᱠᱟ ᱟᱞᱮᱢᱟ ᱚᱱᱮ ᱛᱤᱱ ᱪᱟᱨ ᱠᱤᱞᱳᱢᱤᱴᱟᱨ ᱥᱟᱜᱤᱧ ᱨᱮ ᱵᱤᱨ ᱢᱮᱱᱟᱜ ᱨᱮᱦᱚᱸ ᱟᱫᱚ ᱚᱱᱟ ᱫᱚ ᱟᱹᱰᱤ ᱵᱤᱨ ᱟᱨ ᱥᱟᱱᱟᱢ ᱟᱛᱩ ᱨᱮᱱ ᱚᱸᱰᱮ ᱥᱟᱱᱟᱢ ᱴᱚᱞᱟ ᱨᱮᱱ ᱠᱚ ᱪᱟᱞᱟᱜ ᱛᱟᱦᱮᱱᱟ ᱾ ᱟᱫᱚ ᱚᱱᱠᱟ ᱞᱮᱠᱟ ᱢᱟ ᱵᱟᱠᱚ ᱧᱟᱢᱚᱜ ᱜᱮᱭᱟ ᱾
ᱚ ᱦᱚ ᱾
ᱟᱫᱚ ᱟᱹᱰᱤ ᱫᱤᱱᱢ ᱠᱩᱠᱩᱢᱟᱞᱮ ᱤᱭᱟᱹ ᱵᱤᱨ ᱫᱤᱥᱚᱢ ᱚᱱᱛᱮ ᱨᱮᱜᱮ ᱩᱱᱤᱭ ᱢᱮᱱᱟ ᱢᱮᱱᱟᱭᱟ ᱛᱚ ᱯᱮᱲᱟ ᱠᱚᱴᱷᱮᱱ ᱠᱷᱚᱱᱟᱜ ᱜᱮ ᱚᱱᱠᱟ ᱟᱹᱜᱩ ᱵᱟᱲᱟ ᱠᱟᱛᱮᱜ ᱡᱚᱢ ᱦᱩᱭ ᱠᱟᱱᱟ ᱾ ᱢᱟᱱᱮ ᱟᱹᱰᱤ ᱥᱮᱫᱟᱭ ᱨᱮ ᱚᱱᱟ ᱦᱚᱸ ᱱᱮᱛᱟᱨ ᱢᱟ ᱢᱤᱫ ᱵᱟᱨ ᱥᱮᱞ ᱞᱟᱦᱟᱨᱮ ᱾
ᱦᱩᱸ ᱦᱩᱸ ᱞᱟᱹᱭᱫᱟᱹᱧ ᱟᱞᱮ ᱫᱤᱥᱚᱢ ᱛᱟᱦᱚᱞᱮ ᱦᱤᱡᱩᱜ ᱯᱮ ᱦᱮᱸ
ᱦᱳᱸᱭ ᱪᱟᱞᱟᱜ ᱟᱞᱮ ᱾ ᱪᱮᱫ ᱠᱟᱱ ᱜᱮ ᱢᱟᱱᱮ ᱡᱚᱛᱚ ᱧᱮᱞ ᱯᱩᱨᱟᱹ ᱞᱟᱹᱠᱛᱤ ᱥᱮ ᱩᱫ ᱯᱩᱴᱠᱟᱹ ᱠᱚ ᱪᱮᱫᱠᱟ ᱠᱚ ᱡᱟᱱᱟᱢᱚᱜᱼᱟ ᱵᱟᱝᱠᱚ ᱡᱟᱱᱟᱢᱚᱜᱼᱟ ᱾
ᱟᱫᱚ ᱟᱞᱮ ᱫᱤᱥᱚᱢ ᱫᱚ ᱚᱠᱟᱮᱠᱟ ᱞᱤᱧ ᱞᱟᱹᱭᱟᱵᱤᱱᱟ ᱢᱟᱱᱮ ᱡᱟᱦᱟᱸ ᱫᱚ ᱟᱞᱮ ᱫᱚ ᱦᱩᱭᱩᱜ ᱠᱟᱱᱟ ᱢᱟᱱᱮ ᱥᱚᱢᱟᱱ ᱡᱟᱭᱜᱟ ᱠᱟᱱᱟᱞᱮ ᱡᱟᱦᱟᱸ ᱫᱚ ᱦᱩᱭᱩᱜ ᱠᱟᱱᱟ ᱵᱩᱨᱩ ᱦᱚᱸ ᱵᱟᱹᱱᱩᱜ ᱛᱟᱞᱮᱭᱟ ᱵᱤᱨ ᱫᱚ ᱢᱮᱱᱟᱜ ᱛᱟᱞᱮᱭᱟ ᱟᱨ ᱡᱟᱦᱟᱸ ᱮᱴᱟᱜ ᱥᱮᱫᱛᱮ ᱧᱮᱞᱮᱫ ᱟᱨ ᱟᱨ ᱡᱟᱸᱦᱟ ᱮᱴᱟᱜ ᱥᱮᱫ ᱫᱚ ᱧᱮᱞ ᱦᱩᱭ ᱟᱠᱟᱱᱟ ᱥᱩᱫᱷᱩ ᱵᱟᱹᱭᱦᱟᱹᱲ ᱟᱨ ᱵᱟᱹᱭᱦᱟᱹᱲ ᱜᱮ ᱢᱟᱱᱮ ᱟᱞᱮ ᱚᱱᱛᱮ ᱫᱚ ᱵᱟᱹᱭᱦᱟᱹᱲ ᱫᱚ ᱫᱚᱢᱮ ᱫᱚ ᱵᱟᱹᱱᱩᱜᱼᱟ
ᱦᱳᱭ ᱦᱳᱭ ᱦᱳᱭ
ᱟᱫᱚ ᱵᱩᱡᱽ ᱫᱟᱲᱮᱧ ᱠᱟᱱᱟᱢ ᱚᱠᱟ ᱞᱮᱠᱟᱱ ᱡᱟᱭᱜᱟ ᱨᱮ ᱢᱮᱱᱟᱜ ᱞᱤᱧᱟ ᱥᱮ ᱚᱠᱟ ᱞᱮᱠᱟᱱ ᱡᱟᱭᱜᱟ ᱨᱮ ᱫᱤᱥᱚᱢ ᱠᱟᱱ ᱛᱟᱹᱞᱤᱧᱟ
ᱦᱳᱭ ᱦᱳᱭ
ᱦᱮᱸ ᱦᱮᱸ ᱟᱫᱚ ᱛᱚᱵᱩᱧ ᱞᱟᱹᱭ ᱫᱟᱲᱮᱭᱟᱜ ᱟ ᱢᱤᱫᱴᱟᱝ ᱠᱟᱛᱷᱟ ᱛᱚ ᱵᱤᱱ ᱵᱩᱡᱽ ᱫᱟᱲᱮᱭᱟᱜ ᱟ ᱢᱟᱱᱮ ᱟᱹᱞᱤᱧᱟᱜ ᱫᱤᱥᱚᱢ ᱫᱚ ᱦᱩᱭᱩᱜ ᱠᱟᱱ ᱛᱟᱹᱞᱤᱧᱟ ᱡᱟᱦᱟᱸ ᱟᱵᱚ ᱢᱤᱫᱴᱟᱝ ᱡᱮᱜᱮᱛ ᱡᱟᱛᱟᱠ ᱯᱟᱛᱟ ᱦᱩᱭᱩᱜ ᱫᱚ ᱯᱟᱛᱟᱵᱤᱱ ᱟᱸᱡᱚᱢ ᱠᱟᱜ ᱜᱮᱭᱟ ᱥᱮ ᱡᱟᱦᱟᱸ ᱫᱚᱠᱚ ᱞᱟᱹᱭᱟ ᱯᱟᱴᱟᱵᱤᱸᱫᱟᱹ ᱢᱟᱱᱮ ᱚᱱᱟ ᱠᱷᱚᱱ ᱦᱚᱸ ᱟᱹᱞᱤᱧ ᱫᱚ ᱱᱚᱣᱟ ᱡᱟᱭᱜᱟ ᱨᱮ ᱢᱮᱱᱟᱜ ᱞᱤᱧᱱᱟ ᱞᱤᱧᱟ ᱟᱨ ᱚᱱᱟ ᱠᱷᱚᱱ ᱦᱚᱸ ᱢᱟᱱᱮ ᱱᱚᱛᱮ ᱧᱚᱜ ᱟᱨ ᱠᱤ
ᱦᱳᱭ
ᱟᱫᱚ ᱚᱱᱟ ᱥᱟᱶ ᱥᱟᱶᱛᱮ ᱟᱨ ᱢᱤᱫᱴᱟᱝ ᱩᱰᱟᱹᱜ ᱜᱮ ᱚᱱᱟ ᱯᱟᱛᱟ ᱦᱩᱭᱩᱜᱼᱟ ᱚᱱᱟ ᱴᱟᱜ ᱯᱟᱛᱟᱵᱤᱱ ᱟᱸᱡᱚᱢ ᱟᱠᱟᱫᱟ ᱡᱟᱦᱟᱸ ᱫᱚ ᱡᱟᱦᱟᱸ ᱫᱚ ᱦᱩᱭᱩᱜ ᱠᱟᱱᱟ ᱢᱤᱫᱴᱟᱝ ᱯᱟᱛᱟ ᱜᱮᱞᱤᱧ ᱞᱟᱹᱭᱟ ᱵᱤᱱ ᱠᱟᱱᱟ ᱠᱩᱥᱩᱢ ᱰᱩᱝᱨᱤ ᱯᱟᱛᱟ ᱵᱤᱱ ᱟᱸᱡᱚᱢ ᱠᱟᱜ ᱜᱮᱭᱟ ᱥᱮ
ᱦᱳᱭ ᱦᱳᱭ ᱦᱳᱭ ᱟᱸᱡᱚᱢ ᱠᱟᱜ ᱜᱮᱭᱟᱞᱤᱧ
ᱟᱹᱞᱤᱧᱟᱜ ᱚᱱ ᱚᱸᱰᱮ ᱠᱷᱚᱱ ᱟᱹᱞᱤᱧᱟᱜ ᱚᱲᱟᱜ ᱛᱟᱞᱤᱧ ᱦᱩᱭᱩᱜ ᱠᱟᱱ ᱛᱤᱧᱟ ᱥᱟᱛ ᱟᱴ ᱠᱤᱞᱳᱢᱤᱴᱟᱨ ᱦᱩᱭᱩᱜ ᱛᱟᱹᱞᱤᱧᱟ
ᱚ
ᱦᱮᱸ ᱥᱮ ᱟᱹᱞᱤᱧᱟᱜ ᱚᱲᱟᱜ ᱫᱚ ᱚᱸᱰᱮ ᱜᱮ ᱛᱟᱞᱤᱧ ᱟᱨᱠᱤ ᱚᱱᱟ ᱡᱟᱭᱜᱟ ᱨᱮᱜᱮ ᱟᱨᱠᱤ
ᱦᱳᱭ ᱪᱟᱞᱟᱣ ᱢᱟ ᱢᱟᱱᱮ ᱵᱤᱨ ᱫᱤᱥᱚᱢ ᱢᱟᱱᱮ ᱚᱱᱛᱮ ᱪᱟᱞᱟᱣ ᱢᱟ ᱞᱟᱹᱠᱛᱤ ᱠᱟᱱ ᱜᱮ ᱵᱟᱠᱷᱟᱱ ᱟᱞᱮ ᱱᱚᱛᱮᱱ ᱠᱚ ᱦᱚᱲ ᱢᱟ ᱢᱟᱱᱮ ᱵᱤᱨ ᱠᱚᱨᱮ ᱠᱚ ᱪᱟᱞᱟᱜ ᱨᱮᱦᱚᱸ ᱟᱫᱚ ᱩᱫ ᱯᱩᱴᱠᱟᱹ ᱠᱚ ᱞᱮᱵᱮᱫ ᱯᱟᱨᱚᱢ ᱤᱫᱤ ᱠᱚ ᱨᱮᱦᱚᱸ ᱵᱟᱝᱠᱚ ᱫᱤᱥᱟᱹ ᱠᱚ ᱢᱟᱱᱮ ᱟᱞᱮᱛᱟᱝ ᱠᱚ ᱵᱟᱝᱞᱮ ᱪᱟᱞᱟᱜ ᱜᱮᱭᱟ ᱥᱮ ᱢᱟᱱᱮ ᱵᱟᱹᱱᱩᱜᱼᱟ ᱚᱱᱠᱟ ᱥᱩᱨ ᱥᱩᱯᱩᱨ ᱨᱮ ᱵᱤᱨ ᱠᱚ
ᱚ ᱛᱟᱦᱞᱮ ᱟᱹᱵᱤᱱᱟᱜ ᱵᱟᱛᱤᱭᱟᱹ ᱫᱚᱞᱤᱧ ᱵᱩᱡᱽ ᱠᱮᱫ ᱛᱟᱵᱤᱱᱟ ᱚᱠᱟ ᱫᱤᱥᱚᱢ ᱠᱟᱱᱟᱵᱤᱱ ᱟᱨᱠᱤ ᱠᱟᱹᱴᱤᱡ ᱫᱚ
ᱦᱳᱭ ᱦᱳᱭ
ᱦᱮᱸᱥᱮ ᱡᱮᱦᱮᱛᱩ ᱟᱵᱮᱱ ᱵᱤᱨ ᱠᱚᱦᱚᱸ ᱵᱟᱹᱱᱩᱜᱼᱟ ᱦᱮᱸ ᱥᱮ ᱥᱤᱫᱷᱩ ᱵᱟᱹᱭᱦᱟᱹᱨ ᱜᱮᱵᱤᱱ ᱞᱟᱹᱭ ᱮᱫᱟ ᱦᱮᱸ ᱥᱮ ᱚᱸ
ᱦᱮᱸ
ᱦᱮᱸ
ᱟᱯ ᱛᱮᱫᱚ ᱛᱟᱦᱚᱞᱮ ᱤᱭᱟᱹ ᱴᱨᱟᱠᱴᱟᱨ ᱠᱚᱛᱮ ᱜᱮ ᱵᱮᱥᱤ ᱯᱮ ᱪᱟᱥ ᱛᱟᱦᱮᱱᱟ ᱥᱮ ᱱᱚᱝᱠᱟ ᱰᱟᱝᱨᱤ ᱱᱟᱦᱮᱞ ᱠᱚᱛᱮ
ᱫᱚ ᱢᱟᱱᱮ ᱵᱮᱥᱤᱨ ᱵᱷᱟᱜ ᱜᱮ ᱱᱤᱛᱚᱜ ᱫᱚ ᱚᱱᱟ ᱛᱮᱜᱮ ᱠᱚ ᱨᱚᱦᱚᱭ ᱮᱫᱟ ᱟᱫᱚ ᱚᱱᱟ ᱨᱮᱱᱟᱜ ᱨᱚᱦᱚᱭ ᱨᱚᱦᱚᱭ ᱨᱮᱱᱟᱜ ᱤᱭᱟᱹ ᱫᱚᱠᱚ ᱧᱮᱞ ᱮᱫᱟ, ᱢᱟᱱᱮ ᱡᱟᱦᱟᱸ ᱧᱟᱢᱚᱜ ᱠᱟᱱᱟ ᱚᱱᱟ ᱫᱚᱠᱚ ᱞᱟᱹᱭ ᱦᱚᱪᱚᱭ ᱮᱫᱟ ᱢᱟᱱᱮ ᱠᱟᱹᱢᱤ ᱢᱤᱫᱴᱟᱝ ᱞᱟᱦᱟᱜ ᱠᱟᱱᱟ ᱥᱟᱶᱛᱮ ᱠᱟᱹᱢᱤ ᱩᱥᱟᱹᱨᱟᱜ ᱠᱟᱱᱟ᱾
ᱦᱳᱭ ᱦᱳᱭ,
ᱟᱨ ᱥᱟᱶᱛᱮ ᱠᱚ ᱚᱱᱮ ᱡᱮᱢᱚᱱ ᱟᱲᱮ ᱡᱷᱩᱱᱟᱹᱣ ᱠᱚ ᱞᱟᱹᱭᱟ, ᱚᱱᱟ ᱦᱚᱸ ᱠᱟᱹᱴᱤᱡ ᱠᱚᱢᱚᱜ ᱠᱟᱱᱟ᱾ ᱢᱟᱱᱮ ᱢᱩᱱᱤᱥ ᱠᱚᱢ ᱠᱚ ᱞᱟᱜᱟᱜ ᱠᱟᱱᱟ ᱟᱫᱚ ᱡᱮᱢᱚᱱ ᱢᱩᱱᱤᱥ ᱱᱚᱛᱮ ᱠᱚᱢ ᱠᱚ ᱞᱟᱜᱟᱜ ᱠᱟᱱᱟ ᱛᱮᱢᱚᱱ ᱚᱱᱛᱮ ᱠᱟᱹᱣᱰᱤ ᱦᱚᱸᱛᱚ ᱵᱤᱥᱤ ᱞᱟᱜᱟᱜ ᱠᱟᱱᱟ ᱥᱮ᱾
ᱦᱳᱭ ᱦᱳᱭ ᱚᱱᱟ ᱢᱟ ᱡᱟᱹᱥᱛᱤ ᱞᱟᱜᱟᱜ ᱠᱟᱱ ᱜᱮ ᱟᱨ ᱱᱮᱛᱟᱨ ᱢᱟ ᱧᱮᱞᱚᱜᱚᱜ ᱠᱟᱱᱟ ᱥᱮ ᱢᱟᱱᱮ ᱢᱤᱫ ᱦᱚᱲ ᱡᱩᱫᱤ ᱰᱟᱝᱨᱤ ᱱᱟᱦᱮᱞ ᱟᱛᱮ ᱥᱤᱭᱳᱜ ᱮ ᱟᱬᱜᱳ ᱱᱟᱥᱮ ᱚᱱᱟ ᱥᱩᱨ ᱥᱩᱯᱩᱨ ᱡᱚᱛᱚ ᱦᱚᱲᱮ ᱜᱟᱹᱰᱤ ᱠᱚ ᱟᱬᱜᱚᱭᱮᱫᱟ ᱥᱮ ᱟᱫᱚ ᱩᱱᱤ ᱦᱚᱸ ᱛᱟᱭᱚᱢ ᱞᱮᱠᱟᱭ ᱵᱩᱡᱷᱟᱹᱣᱟ ᱚᱱᱟ ᱠᱷᱟᱹᱛᱤᱨ ᱥᱟᱱᱟᱢ ᱦᱚᱲ ᱴᱨᱟᱠᱴᱚᱨ ᱜᱟᱹᱰᱤ ᱛᱮᱜᱮ ᱠᱚ ᱥᱤ ᱮᱢᱟᱱ ᱦᱚᱪᱚᱭ ᱮᱫᱟ᱾
ᱦᱳᱭ,
ᱰᱟᱝᱨᱤ ᱢᱟᱱᱮ ᱩᱱᱠᱩ ᱟᱲᱟ ᱰᱟᱝᱨᱤ ᱥᱤᱭᱳᱜ ᱞᱮᱠᱷᱟᱱ ᱰᱟᱝᱨᱤ ᱱᱮᱛᱟᱨ ᱫᱚᱦᱚ ᱜᱮᱠᱚ ᱵᱟᱹᱜᱤ ᱩᱛᱟᱹᱨ ᱟᱠᱟᱫᱟ᱾ ᱟᱛᱳ ᱴᱚᱞᱟ ᱠᱚᱨᱮ ᱦᱚᱸ ᱚᱱᱠᱟ ᱞᱮᱠᱟ ᱵᱟᱝᱠᱚ ᱫᱤᱥᱟᱹᱜ ᱠᱟᱱᱟ,
ᱵᱟᱝ -ᱵᱟᱝ, ᱵᱟᱠᱚ ᱫᱤᱥᱟᱹᱜ ᱠᱟᱱ ᱜᱮᱭᱟ ᱰᱟᱹᱝᱨᱤ ᱦᱚᱸᱠᱚ ᱟᱫᱚ ᱵᱟᱠᱚ ᱫᱚᱦᱚᱭᱮᱫ ᱠᱚᱣᱟ ᱥᱮ ᱡᱮᱢᱚᱱ ᱱᱤᱛ ᱛᱚ ᱱᱟᱦᱮᱞ ᱥᱮ ᱟᱸᱬᱜᱚᱢ ᱦᱚᱛᱚ ᱱᱮᱛᱟᱜ ᱚᱲᱟᱜ ᱠᱚᱨᱮ ᱵᱟᱹᱱᱩᱜ ᱜᱮ ᱞᱮᱠᱟᱜ ᱜᱮ᱾ ᱦᱮᱸ ᱥᱮ ᱵᱟᱝ ᱫᱤᱥᱟᱹᱜ-ᱟ ᱟᱫᱚ ᱦᱟᱯᱮᱱ ᱫᱤᱱ ᱟᱵᱚ ᱠᱚᱨᱮᱱ ᱥᱮ ᱠᱚ ᱞᱟᱹᱭ ᱵᱟᱲᱟᱭᱟ ᱯᱳᱝ ᱯᱳᱝ ᱨᱮ ᱟᱫᱚᱠᱚ ᱞᱟᱹᱭᱟ ᱱᱟᱦᱮᱞ ᱢᱮᱱᱛᱮ ᱜᱮ ᱪᱮᱫ ᱵᱟᱠᱚ ᱵᱟᱰᱟᱭᱟ ᱥᱮ ᱟᱸᱬᱜᱚᱢ ᱢᱮᱱᱛᱮ ᱪᱮᱫ ᱠᱟᱱᱟ ᱵᱟᱠᱚ ᱵᱩᱡᱟ ᱦᱮᱸ ᱥᱮ᱾ ᱡᱮᱢᱚᱱ ᱟᱵᱚ ᱠᱚᱨᱮᱱ ᱜᱮ ᱞᱮ ᱠᱚᱢ ᱥᱮᱢᱟ ᱱᱤᱛᱚᱜ ᱧᱮᱞ ᱢᱮ ᱰᱷᱤᱝᱠᱤ ᱢᱤᱜᱴᱟᱝ ᱛᱟᱦᱮᱸ ᱠᱟᱱᱟ ᱯᱟᱹᱦᱤᱞ ᱦᱟᱯᱲᱟᱢ ᱠᱚ ᱠᱚ ᱡᱟᱦᱟᱸ ᱠᱚ ᱫᱚᱦᱚ ᱦᱚᱴᱚ ᱠᱚ ᱞᱮᱫᱟ ᱚᱱᱟ ᱰᱷᱤᱝᱠᱤ ᱦᱚᱸᱛᱚ ᱱᱤᱛᱚᱜ ᱫᱚ ᱵᱟᱹᱱᱩᱜᱼᱟ᱾
ᱵᱟᱝ ᱫᱤᱥᱟᱹᱜᱼᱟ ᱚᱱᱟ ᱢᱟ ᱡᱮ ᱪᱮᱜᱠᱟᱱ ᱡᱤᱱᱤᱥ ᱠᱟᱱᱟ ᱡᱮ ᱢᱤᱫᱴᱮᱱ ᱦᱩᱰᱤᱧ ᱢᱮᱥᱮ ᱜᱤᱫᱽᱨᱟᱹᱢ ᱩᱫᱩᱜ ᱟᱭᱟ ᱡᱮ ᱚᱱᱟ ᱫᱚ ᱰᱷᱤᱝᱠᱤ ᱠᱤ ᱠᱚ ᱢᱮᱛᱟᱜ-ᱟ ᱚᱱᱟ ᱢᱮᱫᱽ ᱛᱮᱜᱮ ᱵᱟᱝ ᱫᱤᱥᱟᱹᱜᱼᱟ᱾
ᱵᱟᱝ- ᱵᱟᱝ, ᱚ ᱟᱫᱚ ᱰᱷᱤᱝᱠᱤ ᱨᱮᱱᱟᱜ ᱡᱮᱢᱚᱱ ᱯᱤᱴᱷᱟᱹᱼ ᱞᱟᱴᱷᱟ ᱫᱚ ᱫᱚᱢᱮ ᱥᱤᱵᱤᱞᱟ ᱥᱮ
ᱦᱳᱭ -ᱦᱳᱭ,
ᱟᱸᱡᱚᱢ ᱠᱟᱜ ᱜᱮᱭᱟ ᱵᱤᱱ?
ᱵᱟᱝ ᱟᱹᱞᱤᱧ ᱢᱟ ᱵᱟᱹᱞᱤᱧ ᱡᱚᱢ ᱠᱟᱜ ᱜᱮ ᱟᱹᱞᱤᱧ ᱫᱚᱞᱤᱧ ᱟᱸᱡᱚᱢ ᱟᱠᱟᱜ ᱠᱚᱣᱟ ᱢᱟᱱᱮ ᱞᱟᱦᱟᱛᱮ ᱚᱱᱠᱟ ᱵᱩᱰᱤ ᱟᱭᱳ ᱩᱱᱠᱩ ᱠᱚ ᱞᱟᱹᱭ ᱵᱟᱲᱟᱭ ᱛᱟᱦᱮᱱ ᱜᱤ ᱡᱮ ᱰᱷᱤᱝᱠᱤ ᱨᱮᱱᱟᱜ ᱢᱟ ᱫᱚᱢᱮ ᱥᱮᱵᱮᱞᱟ᱾
ᱟᱨ ᱱᱮᱛᱟᱨ ᱢᱟ ᱟᱫᱚ ᱡᱚᱢ-ᱟ ᱵᱟᱝ ᱦᱩᱭ ᱟᱠᱟᱱᱟ ᱟᱞᱤᱧ ᱦᱚᱸ ᱚᱱᱠᱟ ᱞᱮᱠᱟ ᱢᱟ ᱵᱟᱹᱞᱤᱧ ᱧᱮᱞ ᱠᱟᱜ ᱜᱮ ᱢᱟᱱᱮ ᱟᱹᱰᱤ ᱦᱩᱴᱤᱝ ᱠᱚᱨᱮᱜ ᱞᱤᱧ ᱧᱮᱞ ᱠᱟᱫ
ᱟᱹᱞᱤᱧ ᱦᱚᱸ ᱰᱷᱤᱮᱝᱠᱤ ᱨᱮᱱᱟᱜ ᱫᱚᱞᱤᱧ ᱢᱟᱱᱮ ᱩᱱᱟᱹᱜᱴᱟ ᱫᱚ ᱵᱟᱹᱞᱤᱧ ᱡᱚᱢ ᱡᱚᱢ ᱠᱟᱫᱟ ᱟᱫᱚ ᱡᱟᱦᱟ ᱞᱤᱧ ᱜᱮᱭᱟᱱ ᱠᱟᱱᱟ ᱚᱱᱟ ᱯᱚᱨᱮ ᱠᱷᱚᱱ ᱫᱚ ᱰᱷᱮᱝᱠᱤ ᱨᱮᱱᱟᱜ ᱫᱛ ᱦᱟᱯᱮ ᱟᱹᱣᱨᱤ ᱞᱤᱧ ᱡᱚᱢᱟ, ᱟᱫᱚ ᱱᱤᱛᱳᱜ ᱢᱟ ᱟᱛᱳ ᱠᱚᱨᱮ ᱰᱷᱤᱝᱠᱤ ᱜᱮ ᱵᱟᱹᱱᱩᱜ ᱫᱚ ᱵᱟᱹᱱᱩᱜ ᱞᱮᱠᱟ ᱜᱮᱛᱚ ᱢᱮᱱᱟᱜ ᱠᱟᱫᱟ
ᱦᱳᱭ ᱟᱨ ᱱᱮᱛᱟᱨ ᱫᱚ ᱧᱮᱞᱚᱜ-ᱚᱜ ᱠᱟᱱᱟ ᱫᱚᱢᱮ ᱠᱟᱹᱴᱤᱡ ᱵᱚᱱ ᱥᱩᱠᱷᱤ ᱧᱚᱜ ᱠᱟᱱᱟ ᱥᱮ ᱩᱱᱟᱹᱜ ᱱᱟᱥᱮ ᱠᱚᱥᱴᱚ ᱢᱟ ᱵᱟᱵᱚᱱ ᱠᱩᱥᱤᱭᱟᱜ ᱠᱟᱱᱟ ᱡᱮ ᱰᱷᱤᱝᱠᱤ ᱛᱮ ᱞᱟᱹᱦᱩᱫ ᱠᱟᱛᱮᱫ ᱤᱧ ᱯᱤᱴᱷᱟᱹᱭᱟ᱾ ᱱᱮᱛᱟᱨ ᱫᱚᱠᱚ ᱢᱮᱱᱟ ᱤᱭᱟᱹ ᱢᱳᱲ ᱥᱮᱜ ᱤᱫᱤ ᱴᱚ ᱠᱟᱜ ᱢᱮ ᱡᱟᱦᱟᱸ ᱨᱮᱠᱚ ᱞᱟᱹᱦᱩᱫ-ᱟ ᱦᱚᱞᱚᱝ ᱚᱸᱰᱮ ᱚᱱᱟᱜᱮ ᱟᱹᱜᱩᱭ ᱢᱮ᱾
ᱦᱳᱭ
ᱦᱩᱸ ᱟᱨ ᱚᱱᱟ ᱢᱮᱥᱤᱱ ᱡᱟᱦᱟ ᱵᱚᱱ ᱟᱹᱜᱩᱭ ᱫᱟ ᱥᱮ ᱢᱳᱲ ᱠᱷᱚᱱ ᱞᱮ ᱤᱭᱟᱹ ᱠᱟᱛᱮ ᱦᱚᱞᱚᱝ ᱚᱱᱟ ᱨᱮᱢᱟ ᱫᱚᱢᱮ ᱱᱟᱥᱤ ᱟᱜ ᱫᱷᱟᱨᱟ ᱢᱟᱱᱮ ᱩᱱᱟᱹᱜ ᱢᱚᱸᱡᱽ ᱫᱷᱟᱨᱟ ᱫᱚ ᱵᱟᱝ ᱥᱤᱵᱤᱞᱟ, ᱡᱟᱦᱟᱸ ᱰᱷᱤᱝᱠᱤ ᱨᱮᱜᱮ ᱥᱤᱵᱤᱞ ᱵᱩᱡᱷᱟᱹᱜᱼᱟ ᱰᱷᱤᱝᱠᱤ ᱨᱮᱱᱟᱜ ᱯᱤᱴᱷᱟᱹ ᱦᱚᱞᱚᱝ
ᱵᱟᱝ ᱚ ᱟᱨ ᱡᱮᱢᱚᱱ ᱰᱷᱤᱝᱠᱤ ᱛᱮ ᱛᱟᱯᱚᱨᱮ ᱡᱮᱢᱚᱱ ᱞᱟᱦᱟ ᱛᱮᱫᱚ ᱰᱷᱤᱝᱠᱤ ᱨᱮᱱᱟᱜ ᱪᱟᱣᱞᱮ ᱜᱮᱠᱚ ᱡᱚᱢ ᱛᱟᱦᱮᱸᱫ ᱦᱮᱸᱥᱮ
ᱦᱳᱭ ᱦᱳᱭ᱾
ᱛᱟᱯᱚᱨᱮ ᱦᱟᱱᱮ ᱰᱷᱤᱝᱤ ᱠᱟᱛᱮᱜ ᱜᱮ ᱞᱟᱦᱟᱛᱮᱫᱚ ᱞᱟᱹᱦᱩᱫ ᱠᱟᱛᱮ ᱜᱮ ᱠᱚ ᱡᱚᱢ ᱛᱟᱦᱮᱸᱫ ᱦᱮ ᱥᱮ ᱱᱮᱛᱟᱨ ᱫᱚ ᱰᱷᱤᱝᱠᱤ ᱨᱮᱱᱟᱜ ᱤᱭᱟᱹ ᱦᱚᱸ ᱵᱟᱹᱱᱩᱜᱼᱟ ᱾ ᱱᱮᱛᱟᱨ ᱫᱚ ᱟᱫᱚ ᱱᱟᱛᱮ ᱡᱚᱛᱚ ᱵᱚᱱ ᱟᱹᱨᱩ ᱯᱷᱮᱨᱟᱜ
ᱦᱳᱭ ᱟᱨ ᱱᱮᱛᱟᱨ ᱫᱚ ᱠᱚ ᱢᱮᱱᱟ ᱡᱮ ᱰᱷᱤᱝᱠᱤ ᱨᱮᱱᱟᱜ ᱵᱮᱵᱚ ᱤᱭᱟᱹ ᱠᱚᱱᱳ ᱵᱮᱵᱚᱦᱟᱨ ᱠᱚ ᱵᱟᱹᱱᱩᱜᱼᱟ, ᱚᱲᱟᱜ ᱢᱟᱱᱮ ᱡᱟᱭᱜᱟ ᱜᱚᱲᱚ ᱫᱚᱦᱚ ᱦᱩᱭ ᱥᱚᱨᱟ ᱠᱟᱜᱼᱟ ᱵᱚᱱ, ᱟᱫᱚ ᱚᱱᱮ ᱱᱮᱛᱟᱨ ᱫᱚ ᱠᱩᱰᱟᱹᱢ ᱮᱢᱟᱱ ᱠᱚᱨᱮ ᱡᱟᱦᱟᱸ ᱵᱟᱲᱜᱮ ᱫᱩᱣᱟᱹᱨ ᱚᱱᱟ ᱠᱚᱨᱮ ᱠᱚ ᱴᱷᱤᱥ ᱠᱟᱜ-ᱟ ᱟᱫᱚ ᱯᱚᱨᱮ ᱡᱟᱱᱤᱡ ᱧᱤᱫᱤᱨ ᱠᱚ ᱡᱚᱢ ᱛᱤᱜᱤ ᱪᱟᱵᱟᱜ ᱾ ᱚᱝᱠᱟ ᱞᱮᱠᱟ ᱵᱮᱵᱚᱦᱟᱨ ᱤᱫᱤᱭᱟ ᱟᱹᱞᱤᱧ ᱦᱚᱸ ᱢᱟᱱᱮ ᱥᱮᱫᱟᱭ ᱞᱤᱧ ᱟᱸᱡᱚᱢ ᱞᱮᱜ ᱜᱤ ᱟᱞᱮᱭᱟᱜ ᱜᱷᱟᱨᱚᱸᱡᱽ ᱨᱮᱦᱚᱸ ᱢᱟᱱᱮ ᱛᱟᱦᱮᱸᱜ ᱠᱟᱱ ᱜᱮᱭᱟ ᱰᱷᱤᱝᱠᱤ ᱟᱫᱚ ᱟᱹᱞᱤᱧ ᱢᱟ ᱱᱮᱛᱟᱨ ᱵᱟᱹᱞᱤᱧ ᱫᱤᱥᱟᱹᱭ ᱜᱤ ᱛᱚ ᱾ ᱵᱟᱵᱟ ᱟᱭᱩ ᱩᱱᱠᱤᱱ ᱢᱮᱱ ᱛᱟᱦᱮᱱ ᱠᱤᱱ ᱡᱮ ᱟᱵᱚ ᱴᱷᱮᱱ ᱦᱚᱸ ᱛᱟᱦᱮᱸᱜ ᱠᱟᱱ ᱜᱮ ᱟᱫᱚ ᱚᱝᱠᱟ ᱞᱮᱠᱟ ᱵᱮᱵᱚᱦᱟᱨ ᱵᱟᱝ ᱠᱷᱟᱹᱛᱤᱨᱟᱜ ᱛᱮ ᱧᱮᱞᱚᱜ ᱠᱟᱱᱟ ᱡᱮ ᱚᱱᱮ ᱠᱩᱰᱟᱹᱢ ᱥᱟᱛᱮ ᱠᱚᱨᱮ ᱜᱮ ᱛᱟᱦᱮᱱ ᱠᱟᱱᱟ ᱾‌
ᱦ ᱟᱞᱟᱝ ᱟᱜ ᱚᱠᱛᱚ ᱠᱚᱦᱚᱸ ᱫᱚ ᱟᱫᱚ ᱦᱤᱡᱩᱜ ᱠᱟᱱ ᱛᱟᱦᱟᱞᱟᱝ ᱞᱮᱠᱟᱧ ᱵᱩᱡᱽ ᱫᱟ ᱾ ᱟᱹᱰᱤ ᱠᱤᱪᱷᱩ ᱟᱢ ᱴᱷᱮᱱ ᱡᱤᱱᱤᱥ ᱠᱚ ᱵᱟᱰᱟᱭ ᱛᱟᱦᱮᱸᱜ ᱠᱟᱱᱟ
ᱠᱚ ᱧᱟᱢ ᱞᱮᱱᱠᱷᱟᱱᱼ
ᱦᱮᱸ ᱥᱮ ᱾
ᱦᱳᱭ, ᱴᱷᱤᱠ ᱜᱮᱭᱟ ᱛᱟᱦᱚᱞᱮ ᱢᱟ ᱾
ᱟᱺ ᱚᱸ᱾